ᱦᱮᱞᱳ
ᱦᱮᱞᱳ
ᱨᱚᱲ ᱠᱟᱴᱚᱜ ᱠᱟᱱᱟ
ᱚ ᱦᱚᱸ
ᱴᱟᱭᱟᱨ ᱯᱟᱞᱮ ᱵᱟᱭ ᱧᱟᱢᱮ-ᱟ ᱴᱟᱭᱟᱨ ᱯᱟᱞᱮ ᱵᱟᱭ ᱧᱟᱢᱮ-ᱟ᱾
ᱱᱤᱛᱚᱜ ᱫᱚ ᱧᱟᱢᱮᱫ ᱜᱮᱭᱟᱭ ᱧᱟᱢᱮᱫᱟᱭ ᱧᱟᱢᱮᱫᱟᱭ ᱴᱟᱣᱟᱨ ᱫᱚ᱾ ᱟᱸᱡᱚᱢᱚᱜ ᱠᱟᱱᱟ ᱯᱩᱨᱟᱹ ᱯᱩᱥᱴᱟᱹᱭ ᱜᱮ ᱟᱸᱡᱚᱢᱚᱜ ᱠᱟᱱᱟ᱾
ᱪᱮᱜ ᱮᱢ ᱪᱤᱠᱟᱹᱭᱮᱜᱼᱟ᱾
ᱦᱚᱸ ᱮᱠᱫᱚᱢ ᱢᱚᱡᱽ ᱜᱤ ᱟᱡᱚᱢᱚᱜ ᱠᱟᱱᱟ᱾
ᱪᱮᱫ ᱪᱤᱠᱟᱹᱭᱮᱜ ᱟᱢ᱾
ᱛᱮ ᱵᱟᱝ ᱟ ᱟᱨᱟᱢ ᱟᱠᱟᱜᱟᱹᱧ ᱠᱟ ᱱᱤᱛᱚᱜ ᱪᱮᱫ ᱦᱚᱸ ᱵᱟᱹᱧ- ᱪᱤᱠᱟᱹᱭᱟᱜ ᱟ ᱟᱨᱟᱢ ᱟᱠᱟᱜᱟᱧ ᱦᱳᱭ ᱜᱤᱛᱤᱡ ᱠᱟᱱᱟᱹᱧ᱾
ᱛᱚ᱾
ᱦᱳᱭ ᱟᱨ ᱟᱢ ᱫᱚᱢ ᱪᱮᱜ ᱮᱢ ᱪᱮᱠᱟᱭᱮᱜᱼᱟ ᱟᱢ ᱫᱚ᱾
᱾ ᱡᱤᱨᱳᱣ ᱠᱟᱱᱟᱧ ᱟᱫᱚᱧ ᱞᱟᱹᱭ ᱮᱫᱟ ᱦᱟᱯ- ᱟ ᱠᱟᱛᱷᱟ ᱞᱟᱹᱭᱮᱫ ᱠᱚ ᱢᱤᱫ ᱦᱚᱲ ᱥᱟᱞᱟᱜ᱾
ᱟᱪᱪᱷᱟ ᱦᱮᱸ ᱱᱚᱣᱟ ᱦᱚᱸ ᱵᱮᱥ ᱠᱟᱛᱷᱟ ᱠᱟᱱᱟ ᱚᱱᱟ- ᱦᱮᱸ ᱟᱹᱞᱤᱧ ᱦᱚᱸ ᱚᱱᱟ ᱞᱟᱹᱜᱤᱫ ᱛᱮᱜᱮ ᱮᱠᱷᱨᱟ ᱫᱚᱞᱤᱧ ᱦᱮᱡ ᱟᱠᱟᱱᱟ᱾ ᱦᱮᱸ ᱟ ᱠᱟᱛᱷᱟ ᱞᱟᱹᱜᱤᱫ ᱛᱮᱜᱮ ᱛᱚ- ᱪᱮᱫ ᱱᱚᱣᱟ ᱫᱚ ᱪᱮᱫ ᱴᱨᱚᱥᱴ ᱵᱟᱞᱟ ᱮᱯ ᱠᱟᱱ ᱜᱮᱭᱟ᱾ ᱡᱮ ᱯᱩᱭᱥᱟᱹ ᱤᱱᱠᱟᱢ ᱜᱟᱱᱚᱜᱼᱟ ᱱᱚᱣᱟ ᱛᱮ᱾
ᱚᱻ᱾
ᱚ ᱚᱝᱠᱟ ᱢᱟ ᱛᱟᱦᱮᱞᱮ ᱟᱵᱮᱱ ᱫᱚ- ᱦᱩᱸ ᱦᱩᱸ ᱢᱟᱱᱟᱣ ᱠᱚ ᱯᱮ ᱮᱠᱫᱚᱢ ᱵᱮᱥ ᱛᱮᱜᱮ᱾
ᱱᱚᱛᱮ ᱱᱚᱛᱮ ᱡᱟᱦᱟᱸ ᱞᱮᱠᱟ ᱠᱚ ᱱᱚᱛᱮ ᱡᱟᱦᱟᱸ ᱞᱮᱠᱟ ᱠᱚ ᱢᱟᱱᱟᱣᱟ ᱚᱱᱠᱟ ᱜᱮ᱾
ᱦᱳᱭ ᱚᱱᱠᱟᱜ ᱜᱮ ᱯᱤᱴᱷᱟᱹ ᱞᱮᱴᱚ ᱥᱮ ᱪᱮᱫ ᱠᱚ ᱚᱱᱟ ᱠᱚᱜᱮ ᱥᱮ᱾
ᱦᱳᱭ᱾
ᱦᱚᱭ ᱦᱚᱭ ᱯᱤᱴᱟᱹ ᱠᱚ ᱞᱮᱴᱚᱣᱟ ᱠᱚ ᱡᱤᱞ ᱯᱤᱴᱟᱹ᱾ ᱟᱭᱢᱟ ᱜᱟᱱ ᱪᱤᱞ ᱠᱚ ᱟᱹᱜᱩ ᱠᱚᱛᱮ ᱯᱷᱤᱴᱟᱹ ᱭᱟᱠᱚ᱾ ᱯᱤᱴᱷᱟᱹ ᱞᱮᱰᱚ᱾ ᱚᱳᱭ ᱚᱱᱟ ᱠᱚᱜᱮ ᱟᱨ ᱥᱩᱨ ᱥᱟᱰᱜᱮ ᱟᱹᱛᱩ ᱠᱚᱨᱮ ᱫᱚ ᱰᱟᱱᱥ ᱠᱚ ᱠᱚ ᱫᱚᱦᱚ ᱠᱟᱜᱼᱟ᱾ ᱟ ᱚᱱ ᱫᱟᱥ ᱠᱚ ᱪᱷᱚ ᱮᱱᱮᱡ ᱠᱚ ᱚᱱᱟ ᱠᱚ᱾
ᱚ ᱚᱱᱟ ᱠᱚᱨᱮ ᱦᱚᱸ ᱦᱩᱭᱩᱜ ᱜᱮᱭᱟ ᱦᱩᱭ ᱫᱚ᱾
ᱦᱳᱭ ᱚᱭ ᱦᱩᱭᱩᱜ ᱮᱠᱫᱚᱢ᱾ ᱵᱟᱨᱯᱮ ᱟᱹᱛᱩ ᱦᱩᱭᱩᱜᱼᱟ ᱵᱟᱨᱯᱮ ᱟᱹᱛᱩ ᱨᱮ ᱦᱩᱭᱩᱜᱼᱟ ᱢᱤᱫ ᱜᱮ᱾
ᱚ ᱦᱚᱸ᱾
ᱟᱰᱤ ᱨᱟᱹᱥᱠᱟᱹ ᱜᱮ᱾ ᱟᱨᱚ ᱨᱟᱡᱟ ᱥᱚᱞᱟ ᱪᱟᱵᱟ ᱥᱟᱱ ᱛᱚᱨᱟ ᱜᱮ ᱵᱩᱨᱩ ᱵᱚᱸᱜᱟ ᱠᱚ ᱩᱭᱩᱜᱼᱟ᱾ ᱚ-ᱚᱭ ᱫᱚᱨᱟᱭ ᱥᱨᱟ ᱵᱟᱥᱠᱮ᱾ ᱢᱤᱫ ᱦᱟᱯᱛᱟ ᱯᱚᱨᱮ ᱠᱷᱟᱱ ᱜᱮ ᱦᱩᱭᱩᱜᱼᱟ ᱵᱩᱨᱩ ᱵᱚᱸᱜᱟ᱾
ᱚ ᱦᱚᱸ᱾
ᱦᱚᱭ᱾
ᱟᱢᱵᱟ ᱵᱟᱛᱤ ᱠᱚᱠᱚ ᱢᱟᱱᱟᱣᱟ᱾
ᱟᱢᱵᱟ ᱵᱚᱛᱤ ᱟᱪᱪᱷᱟ ᱟᱢᱵᱟ ᱵᱚᱛᱤ ᱫᱚ ᱪᱮᱫ ᱠᱚ ᱢᱮᱛᱟᱜᱟᱜᱼᱟ᱾
ᱚᱱᱟ ᱟᱢᱵᱟ ᱵᱚᱛᱤ ᱨᱟᱡᱟ ᱥᱟᱞᱟ ᱞᱮᱠᱟ ᱜᱮ ᱚᱱᱟ ᱱᱚ ᱫᱤᱱ ᱯᱚᱨᱮ ᱥᱮ ᱛᱤᱱᱟᱹᱜ ᱫᱤᱱ ᱦᱩᱭᱩᱜᱼᱟ᱾
ᱚ ᱦᱮᱸ ᱟᱸᱡᱚᱢ ᱵᱟᱲᱟ ᱟᱠᱟᱜ ᱞᱤᱧ ᱟᱫᱚ ᱪᱮᱫ ᱞᱮᱠᱟ ᱮᱠᱷᱚᱱ ᱫᱚ ᱵᱟᱵᱟᱹᱞᱤᱧ ᱵᱟᱰᱟᱭᱟ᱾
ᱚ ᱦᱟᱱ ᱛᱮ ᱵᱮᱝᱜᱚᱞ ᱫᱷᱟᱨᱮ ᱨᱮᱫᱚ ᱵᱟᱭ ᱦᱩᱭᱩᱜᱼᱟ ᱤᱭᱟᱹ ᱠᱚᱫᱚ᱾ ᱨᱟᱡᱟ ᱥᱟᱞᱟ ᱫᱚ ᱵᱟᱠᱩ ᱢᱟᱱᱟᱣᱟ ᱩᱱᱠᱩ ᱫᱚ ᱵᱮᱝᱜᱚᱞ ᱥᱮᱫ ᱫᱚ᱾ ᱩᱱᱠᱩ ᱫᱚ ᱟᱜ ᱟᱢᱵᱚ ᱩᱱᱠᱩ ᱫᱚ ᱟᱢᱵᱟ ᱵᱚᱛᱤ ᱩᱱᱠᱩ ᱫᱚ᱾
ᱟᱪᱪᱷᱟ ᱚᱰᱮ ᱫᱚ ᱥᱚ ᱡᱟᱭᱜᱟ ᱨᱮ ᱟᱵᱵᱟ ᱵᱚᱛᱤ ᱠᱚ ᱢᱟᱱᱟᱣ-ᱟ ᱥᱮ?
ᱦᱳᱭ ᱟᱨ ᱱᱚᱛᱮ ᱩᱲᱤᱥᱟ ᱥᱮᱫ ᱱᱚ ᱤᱭᱟᱹ ᱠᱚ ᱢᱟᱱᱟᱣᱼᱟ᱾ ᱨᱚᱡᱚ ᱠᱚ ᱢᱟᱱᱟᱣ-ᱟ ᱟᱢᱵᱟ ᱵᱚᱛᱤ ᱫᱚ ᱵᱟᱠᱚ ᱢᱟᱱᱟᱣ-ᱟ᱾
ᱟᱪᱪᱷᱟ ᱦᱚᱡᱚ᱾᱾ ᱟᱪᱷᱟ ᱡᱷᱟᱲᱠᱷᱚᱸᱰ ᱥᱮᱫ ᱫᱚ ᱟᱢᱵᱟ ᱵᱚᱛᱤ ᱫᱚᱠᱚ ᱢᱟᱱᱟᱣ-ᱟ‌ ᱥᱮ?
ᱦᱮᱸ
ᱡᱷᱟᱲᱠᱷᱚᱸᱰ ᱨᱮ ᱟᱢᱵᱟᱵᱚᱛᱤ ᱠᱚ ᱢᱟᱱᱟᱣ ᱟᱥᱮ ᱵᱟᱝᱼᱟ?
ᱟᱵᱚ ᱱᱚᱜᱼᱚ ᱱᱚᱣᱟ ᱤᱭᱟᱹ ᱠᱚᱨᱮ ᱠᱚ ᱢᱟᱱᱟᱣᱟ ᱥᱚᱨᱟᱭ ᱠᱮᱞᱞᱟ, ᱟᱨ ᱱᱚᱛᱮ ᱯᱩᱨᱵᱤ ᱥᱤᱝᱵᱷᱩᱢ᱾ ᱟᱨ ᱱᱤᱭᱟᱹ ᱱᱚᱛᱮ ᱱᱤᱜ ᱱᱤᱭᱮ ᱠᱚᱨᱮ ᱜᱮᱠᱚ ᱢᱟᱱᱟᱣᱟ ᱟᱨ ᱦᱟᱱᱛᱮ ᱫᱚ ᱵᱟᱠᱚ ᱢᱟᱱᱟᱣᱟ ᱡᱟᱢᱛᱟᱲᱟ, ᱥᱟᱱᱛᱟᱲ ᱯᱟᱨᱜᱟᱱᱟ ᱯᱟᱹᱠᱩᱲ ᱦᱟᱱᱛᱮ ᱫᱚ ᱵᱟᱠᱚ ᱢᱟᱱᱟᱣᱟ ᱨᱟᱡᱚ ᱦᱚᱸ ᱵᱟᱠᱚ ᱢᱟᱱᱟᱣᱟ, ᱚᱢᱵᱚᱵᱚᱛᱤ ᱦᱚᱸ ᱵᱟᱝ, ᱨᱩᱦᱱᱤ ᱦᱚᱸ ᱵᱟᱝ, ᱩᱱᱠᱩ ᱫᱚ ᱪᱮᱫ ᱦᱚᱸ ᱵᱟᱠᱚ ᱵᱟᱲᱟᱭᱟ, ᱩᱱᱠᱩ ᱫᱚ ᱚᱱᱟ ᱵᱟᱦᱟ ᱟᱨ ᱚᱱᱟ ᱯᱩᱥ ᱵᱚᱸᱜᱟ ᱨᱮ ᱥᱚᱦᱨᱟᱭ᱾
ᱟᱪᱪᱷᱟ ᱛᱟᱦᱚᱞᱮ ᱵᱟᱠᱚ ᱨᱟᱹᱥᱟᱹᱭᱟ ᱟᱵᱚ ᱱᱚᱭᱮᱥ? ᱞᱟᱹᱭ ᱟᱠᱚ ᱨᱟᱹᱥᱠᱟᱹ ᱨᱚᱢᱚᱡ ᱜᱮ ᱠᱚ ᱢᱟᱱᱟᱣᱟ᱾
ᱦᱮᱸ ᱪᱚᱝ ᱚᱸᱰᱮᱱ ᱦᱚᱲ ᱠᱚᱫᱚ ᱠᱚ ᱵᱟᱲᱟᱭᱟ ᱚᱱᱟ ᱠᱚ᱾ ᱨᱚᱡᱚ ᱠᱚ ᱨᱟᱡᱟ ᱥᱟᱞᱟ ᱠᱚ ᱪᱮᱫ ᱠᱟᱱᱟ, ᱚᱢᱵᱟᱵᱚᱛᱤ ᱪᱮᱫ ᱠᱟᱱᱟ, ᱚᱱᱟ ᱤᱭᱟᱹ ᱠᱚ ᱪᱮᱫ ᱠᱟᱱᱟ? ᱜᱚᱢᱦᱟ ᱪᱮᱫ ᱠᱟᱱᱟ, ᱚᱱᱟ ᱠᱚ ᱵᱟᱠᱚ ᱵᱟᱲᱟᱭᱟ᱾ ᱮᱱᱠᱷᱟᱱ ᱫᱚ᱾
ᱜᱚᱢᱦᱟ ᱡᱟᱭᱜᱟ ᱨᱮ ᱫᱚ ᱪᱮᱫ ᱠᱚ ᱢᱟᱱᱟᱣᱟ ᱨᱟᱠᱷᱤ?
ᱯᱟᱞᱮ ᱠᱷᱟᱡ ᱩᱱᱠᱩ
ᱚ ᱦᱚᱸ ᱟᱪᱪᱷᱟ ᱟᱹᱞᱤᱧ ᱫᱚ ᱵᱟᱹᱞᱤᱧ ᱵᱟᱲᱟᱭ ᱛᱟᱦᱮᱸ-ᱟ ᱪᱮ ᱢᱟᱱᱟᱣ ᱵᱟᱠᱚ ᱢᱟᱱᱟᱣᱟ ᱚᱱᱛᱮ ᱫᱚ,
ᱦᱮᱸ
ᱦᱮᱸ ᱞᱟᱹᱭ ᱵᱮᱱ
ᱪᱮᱫ ᱯᱮ ᱯᱤᱴᱷᱟᱹᱭᱟ ᱛᱟᱦᱚᱞᱮ ᱨᱚᱡᱚ ᱨᱮ ᱫᱚ?
ᱦᱮᱞᱳ ᱨᱚᱡᱚ ᱨᱮ ᱟᱭᱢᱟ ᱜᱟᱱ ᱠᱤᱪᱷᱩ ᱢᱟᱹᱱᱢᱤ ᱟᱭᱢᱟ ᱜᱟᱱ ᱤᱭᱟᱹ ᱛᱟᱦᱮᱱᱟ ᱡᱤᱞ ᱵᱷᱤᱱᱟᱹ ᱵᱷᱤᱱᱟᱹ ᱥᱤᱢ ᱡᱤᱞ, ᱯᱳᱞᱴᱤ ᱡᱤᱞ, ᱥᱩᱠᱨᱤ ᱡᱤᱞ, ᱟᱨ ᱠᱷᱟᱥᱤ ᱡᱤᱞ᱾ ᱠᱚᱢ ᱠᱚᱢ ᱡᱮᱢᱚᱱ ᱟᱹᱞᱤᱧ ᱢᱟ ᱥᱩᱠᱨᱤ ᱡᱤᱞ ᱵᱟᱹᱞᱤᱧ ᱡᱚᱢ ᱟ ᱥᱩᱠᱨᱤ ᱡᱤᱞ ᱮᱱᱠᱷᱟᱱ ᱫᱚ ᱟᱹᱞᱤᱧ ᱞᱟᱹᱜᱤᱫ ᱛᱮᱫᱚ ᱥᱤᱢ᱾ ᱥᱤᱢ, ᱯᱳᱞᱴᱤ ᱦᱚᱸ ᱫᱚᱨᱠᱟᱨ ᱠᱟᱱᱟ ᱾ ᱠᱷᱟᱹᱥᱤ ᱡᱤᱞ ᱡᱩᱫᱤ ᱧᱟᱢᱚᱜᱼᱟ, ᱮᱱᱠᱷᱟᱱ ᱫᱚ ᱠᱚᱢ ᱜᱟᱱ ᱡᱚᱢ ᱱᱟᱹᱢᱟᱹᱭ ᱪᱮᱫᱟᱜ ᱥᱮ, ᱜᱮᱭᱟ
ᱯᱤᱴᱷᱟᱹ
ᱫᱟᱢ ᱠᱟᱨᱚᱱ ᱛᱮᱜᱮ ᱱᱚᱣᱟ ᱫᱚ ᱠᱚᱢ, ᱟᱨ ᱡᱟᱹᱥᱛᱤ ᱡᱚᱢ ᱦᱚᱸ ᱵᱟᱝ ᱵᱷᱟᱜᱮᱹᱭᱟ ᱱᱚᱣᱟ ᱜᱚᱨᱚᱢ ᱨᱮ᱾ ᱞᱟᱡ ᱠᱚ ᱠᱷᱟᱨᱟᱯ
ᱡᱚᱢᱟᱜ ᱟᱨᱛᱮᱢ ᱵᱟᱨᱚ ᱵᱟᱡᱟᱜᱼᱟ ᱚᱱᱟᱛᱮ ᱛᱤᱱᱟᱹᱜ ᱮᱢ ᱡᱚᱢ ᱟᱥᱮ ᱵᱟᱝ, ᱚᱱᱟ ᱠᱷᱚᱱ ᱵᱤᱥᱤᱢ ᱠᱷᱚᱨᱪᱟᱜᱼᱟ
ᱦᱳᱭ ᱦᱳᱭ ᱦᱳᱭ ᱥᱤᱛᱩᱝ ᱫᱤᱱ ᱫᱚ ᱩᱱᱟᱹᱜ ᱡᱚᱢ ᱵᱟᱝ ᱞᱟᱹᱠᱛᱤ ᱠᱟᱱᱟ ᱱᱚᱜᱚ ᱫᱤᱱ ᱫᱚ,
ᱢᱤᱫ ᱠᱮᱪᱟᱜ ᱜᱟᱱ ᱯᱤᱴᱷᱟᱹ ᱠᱷᱟᱱ ᱜᱮ ᱵᱟᱥ ᱟᱨ ᱫᱟᱜ ᱧᱩ ᱠᱟᱜ ᱠᱷᱟᱱ ᱜᱮ᱾
ᱤᱱᱟᱹᱜ ᱛᱮ ᱜᱮ ᱥᱟᱱᱛᱮ,
ᱟᱹᱰᱤ ᱠᱚ ᱵᱮᱥᱴᱚ ᱠᱮᱫᱟ ᱟᱹᱰᱤ ᱠᱚ
ᱦᱳᱭ ᱮᱠᱫᱚᱢ ᱫᱚᱦᱚᱭ ᱟᱠᱚ ᱚᱲᱟᱜ ᱨᱮ ᱪᱚᱰᱚᱨ ᱵᱟᱠᱷᱨᱟ ᱟᱨ ᱦᱮᱸ ᱦ
ᱪᱚᱰᱚᱨ ᱨᱮᱦᱚᱸ ᱟᱨ ᱠᱟᱹᱴᱤᱡ ᱠᱟᱹᱴᱤᱡ ᱧᱩ ᱦᱚᱸ
ᱦᱳᱭ ᱧᱩ ᱧᱩ ᱢᱟ ᱦᱩᱭᱩᱜ ᱜᱮ ᱦᱳᱭ ᱥᱟᱱᱛᱟᱲ ᱠᱚᱵᱚᱱ ᱧᱩᱭ ᱜᱮᱛᱚ ᱦᱟᱸᱜ
ᱦᱮᱸ
ᱟᱥ ᱜᱮᱞᱮᱱ ᱠᱷᱟᱱ ᱚᱱᱟᱜᱮ
ᱟᱞᱮ ᱫᱚ ᱵᱟᱝ ᱜᱮ ᱟᱞᱮ ᱫᱚ ᱵᱟᱝ ᱜᱮ ᱟᱞᱮᱭᱟᱜ ᱫᱚ ᱵᱟᱹᱱᱩᱜ ᱛᱟᱞᱮᱭᱟ ᱰᱩᱠᱩᱡ ᱠᱚᱦᱚᱸ ᱪᱮᱫ ᱛᱮ ᱦᱟᱸᱰᱤ ᱞᱮ ᱫᱚᱦᱚᱭᱟ
ᱟᱫᱚ ᱫᱚᱦᱚᱢᱟ ᱰᱮᱜᱪᱤ ᱨᱮᱦᱚᱸ ᱫᱚᱦᱚ ᱜᱟᱱᱚᱜ ᱜᱮᱫᱚ
ᱜᱟᱱᱚᱜ ᱜᱮᱭᱟ ᱥᱚᱣᱟ ᱱᱚᱛᱮ ᱮᱴᱟᱜ ᱡᱟᱹᱛ ᱱᱚᱛᱮᱨᱮ ᱮᱴᱟᱜ ᱡᱟᱹᱛᱼᱼ ᱡᱟᱹᱛ ᱠᱚ ᱦᱮᱱᱟᱜ ᱠᱚᱣᱟ ᱥᱚ ᱠᱚᱣᱟ ᱞᱮᱭᱟ ᱠᱚ ᱪᱮᱫ ᱥᱚ ᱠᱟᱱᱟ ᱟᱢᱠᱟᱫᱚ ᱦᱮᱸ ᱥᱚ ᱟᱠᱚ ᱵᱟᱠᱷᱟᱡ
ᱟᱪᱪᱷᱟ ᱟᱪᱪᱷᱟ ᱚᱱᱛᱮ ᱫᱚ ᱯᱤᱴᱷᱟᱹ ᱫᱚ ᱪᱮᱫ ᱨᱮᱯᱮ ᱯᱤᱴᱟᱹᱭᱟ?
ᱯᱤᱴᱷᱟᱹᱭᱟᱠᱚ ᱞᱮᱴᱚᱭᱟᱠᱚ ᱟᱨᱚ ᱮᱴᱟᱜ ᱡᱟᱹᱛ ᱠᱚᱫᱚ ᱪᱮᱫ ᱠᱚᱪᱚ ᱠᱚ ᱯᱤᱴᱷᱟᱹᱭᱟ ᱩᱱᱠᱩ ᱫᱚ
ᱦᱳᱭᱛᱚ ᱟᱫᱚ ᱪᱮᱫ ᱞᱮᱠᱟᱯᱮ ᱦᱮ ᱪᱮᱫ ᱞᱮᱠᱟᱯᱮ ᱯᱤᱴᱷᱟᱹᱭᱟ ᱡᱤᱞ ᱯᱤᱴᱷᱟᱹ
ᱪᱮᱫ ᱞᱮᱠᱟ ᱯᱮ ᱯᱤᱴᱷᱟᱹᱭᱟ ᱚᱱᱠᱟ ᱦᱮᱸ
ᱟᱞᱮ?
ᱦᱳᱭ
ᱟᱞᱮ ᱥᱮ ᱚᱠᱚᱭ ᱟᱞᱮ ᱫᱚ ᱯᱟᱛᱲᱟ ᱨᱮ ᱪᱮᱫ ᱞᱮᱠᱟ ᱞᱮ ᱯᱤᱴᱷᱟᱹᱭ ᱚᱱᱟᱜᱮ ᱯᱟᱛᱲᱟ ᱨᱮ ᱟᱨ ᱡᱤᱞ ᱚᱱᱟ ᱦᱚᱞᱚᱝ ᱥᱤᱯᱼᱼ ᱯᱤᱭᱟᱞᱮ ᱦᱚᱸ ᱟᱨ ᱪᱩᱞᱦᱟᱹ ᱫᱚ ᱵᱟᱹᱱᱩᱜ ᱛᱟᱞᱮᱭᱟ ᱚᱱᱟ ᱜᱮᱥ ᱨᱮᱜᱮᱞᱮ ᱪᱚᱸᱫᱟᱭᱟ
ᱦᱳᱭ ᱛᱚ ᱮᱸᱫ ᱤᱭᱟᱹᱨᱮᱜᱮ ᱥᱮᱼᱼ ᱪᱮᱫ ᱯᱮ ᱯᱤᱴᱷᱟᱹᱭᱟ ᱡᱤᱞ ᱫᱚ ᱵᱮᱨᱮᱞ ᱡᱤᱞ ᱜᱮᱯᱮ ᱥᱤᱯᱤᱭᱟ ᱥᱮ ᱩᱛᱩ ᱠᱟᱛᱮᱫ?
ᱚᱳ ᱥᱤᱯᱤᱭᱟᱞᱮ ᱟᱨ ᱯᱟᱛᱲᱟᱞᱮ ᱤᱭᱟᱹᱭᱟ ᱟᱨ ᱜᱮᱥ ᱨᱮᱞᱮ ᱪᱚᱸᱫᱟᱭᱟ ᱚᱱᱟ ᱤᱭᱟᱹ ᱨᱮᱜᱮ
ᱦᱳᱭ ᱛᱚ ᱵᱮ ᱵᱮᱨᱮᱞ ᱡᱤᱞ
ᱦᱮᱸ ᱵᱮᱨᱮᱞᱟᱜ ᱜᱮ ᱩᱛᱩ ᱫᱚ ᱵᱟᱞᱮ ᱩᱛᱩᱭᱟ
ᱟᱪᱪᱷᱟ ᱛᱟᱣᱟᱨᱮ ᱛᱚᱵᱮ ᱩᱱᱟᱹᱜ ᱴᱮᱥᱴ ᱢᱟ ᱵᱟᱝ ᱦᱤᱡᱩᱜᱼᱟ ᱛᱟᱣᱟᱨᱮ ᱯᱤᱴᱷᱟᱹ ᱫᱚ ᱠᱟᱱᱟ ᱤᱭᱟᱹᱨᱮ ᱞᱮᱠᱟ
ᱜᱮᱭᱟ ᱥᱤᱵᱤᱞ ᱜᱮᱭᱟ ᱟᱫᱚ ᱵᱟᱹᱱᱩᱜ ᱛᱟᱞᱮ ᱠᱷᱟᱱ ᱫᱚ ᱚᱱᱠᱟ ᱛᱮᱜᱮᱞᱮ ᱡᱚᱢᱟ ᱟᱞᱮ ᱫᱚ
ᱟᱪᱪᱷᱟ ᱚᱱᱟᱦᱚᱸ ᱠᱟᱛᱷᱟ ᱠᱟᱱ ᱜᱮᱭᱟ ᱵᱟᱝ ᱛᱟᱦᱮᱱ ᱠᱷᱟᱱ
ᱪᱩᱞᱦᱟᱹ ᱠᱚ ᱛᱟᱦᱮᱸ ᱞᱮᱱᱠᱷᱟᱱ ᱫᱚ ᱟᱨ
ᱦᱳᱭ ᱦᱳᱭ ᱟᱨ ᱚᱱᱛᱮᱫᱚ ᱪᱮᱫ ᱠᱚᱯᱮ ᱪᱤᱠᱟᱹ ᱵᱟᱲᱟᱭᱮᱫᱼᱟ ᱱᱤᱛᱚᱜ ᱱᱚᱣᱟ ᱥᱤᱛᱩᱝ ᱨᱮ ᱫᱚ
ᱦᱮᱞᱳ ᱦᱮᱞᱳ